ᱦᱮᱞᱳ ᱾
ᱦᱮᱸ ᱜᱚᱝᱠᱮ ᱨᱚᱲ ᱟᱸᱡᱚᱢᱚᱜ ᱠᱟᱱ ᱛᱤᱧᱟ?
ᱦᱮᱸ ᱟᱸᱡᱚᱢᱚᱜ ᱠᱟᱱᱟ᱾
ᱟᱪᱪᱷᱟ ᱱᱟᱯᱟᱭ ᱜᱮᱛᱚ ᱛᱟᱦᱞᱮ?
ᱦᱮᱸ ᱱᱟᱯᱟᱭ ᱵᱟᱲᱟ ᱜᱮ, ᱟᱵᱮᱱ ᱜᱮ ᱞᱟᱹᱭ ᱵᱮᱱ?
ᱦᱮᱸ ᱤᱧᱦᱚᱸ ᱱᱟᱯᱟᱭ ᱵᱟᱲᱟ ᱜᱮ ᱟᱨ ᱚᱲᱟᱜ ᱦᱚᱲ ᱠᱚᱦᱚᱸ ᱱᱟᱯᱟᱭ ᱜᱮ ᱢᱮᱱᱟᱜ ᱠᱚᱣᱟ᱾
ᱦᱳᱭ ᱦᱩᱸ
ᱟᱨ ᱛᱟᱦᱞᱮ ᱚᱝᱠᱟ ᱪᱮᱜ ᱠᱚᱯᱮ ᱠᱟᱹᱢᱤ ᱵᱟᱲᱟᱭᱮᱜᱼᱟ?
ᱚᱸᱭ ᱠᱟᱹᱢᱤ ᱵᱟᱲᱟ ᱫᱚ ᱦᱩᱭᱩᱜ ᱠᱟᱱ ᱜᱮᱭᱟ᱾ ᱱᱚᱜᱼᱚᱭ ᱮᱠᱷᱚᱱ ᱫᱚ ᱪᱟᱥ ᱫᱤᱱ ᱛᱟᱞᱦᱮ ᱠᱷᱟᱱ ᱦᱩᱲᱩ ᱨᱚᱦᱚᱭ ᱠᱚᱠᱚ ᱦᱮᱞᱟᱣ ᱵᱟᱲᱟᱟᱣ ᱠᱟᱱᱟ᱾
ᱦᱩᱸ ᱦᱩᱸ
ᱟᱨ ᱟᱹᱞᱤᱧ ᱦᱚᱸ ᱠᱟᱹᱴᱤᱡ ᱱᱟᱦᱮᱞ ᱠᱚ ᱟᱲᱮ ᱠᱚᱞᱤᱧ ᱞᱟ ᱚᱴᱩ ᱠᱮᱫᱟ ᱟᱨ ᱚᱸᱭ ᱰᱟᱹᱝᱨᱤ ᱜᱩᱯᱤ ᱠᱚᱞᱤᱧ ᱦᱮᱡ ᱟᱠᱟᱱᱟ᱾
ᱦᱩᱸ
ᱰᱟᱝᱨᱤ ᱠᱚ ᱢᱮᱨᱚᱢ ᱠᱚ ᱜᱩᱯᱤ ᱠᱚ ᱟᱹᱜᱩ ᱦᱩᱭ ᱠᱟᱱᱟ᱾
ᱦᱮᱸ ᱟᱪᱪᱷᱟ ᱟᱪᱪᱷᱟ᱾
ᱦᱮᱸ ᱵᱟᱵᱮᱱ ᱟᱹᱜᱩ ᱞᱮᱠᱩ ᱠᱷᱟᱡ ᱦᱚᱸ ᱵᱟᱝ ᱦᱩᱭᱩᱜ ᱠᱟᱱᱟ᱾
ᱦᱮᱸ
ᱦᱩᱸ ᱛᱟᱞᱮ ᱦᱳᱭ᱾ ᱛᱟᱞᱮ ᱟᱵᱮᱱ ᱫᱚ ᱪᱮᱜ ᱠᱚᱵᱮᱱ ᱠᱟᱹᱢᱤ ᱵᱟᱲᱟᱭ ᱛᱷᱮᱱᱟ?
ᱤᱧ ᱦᱚᱸ ᱚᱝᱠᱟᱜᱮ ᱦᱟᱸᱜ ᱦᱚᱸᱭ ᱫᱟᱠᱟ ᱠᱚ ᱡᱚᱢ ᱠᱟᱛᱮ ᱱᱦᱟᱜ ᱢᱚᱱᱮᱭᱟᱞᱤᱧ ᱟᱹᱞᱤᱧ ᱦᱚᱸ ᱚᱝᱠᱟ ᱜᱟᱹᱭ ᱰᱟᱝᱨᱟ ᱠᱚ ᱢᱮᱱᱟᱜ ᱠᱚᱣᱟ ᱛᱚ ᱦᱩᱸ᱾
ᱦᱩᱸ
ᱟᱫᱚ ᱩᱝᱠᱩ ᱠᱚᱜᱮ ᱱᱟᱦᱟᱜ ᱟᱲᱟᱜ ᱵᱟᱲᱟ ᱦᱩᱭᱩᱜᱼᱟ ᱟᱨ ᱪᱮᱜ ᱦᱩᱸ᱾
ᱦᱩᱸ
ᱟᱨ ᱥᱮᱛᱟᱜ ᱨᱮᱫᱚ ᱱᱟᱦᱟᱸᱜ ᱟᱹᱞᱤᱧ ᱦᱚᱸ ᱱᱟᱦᱮᱞ ᱞᱤᱧ ᱡᱚᱲᱟᱣ ᱞᱮᱜᱼᱟ ᱦᱮᱸ᱾ ᱚᱝᱠᱟ ᱠᱷᱮᱛ ᱞᱤᱧ ᱞᱚᱥᱚᱜ ᱴᱚ ᱠᱟᱫᱟ ᱦᱮᱸ ᱟᱬᱜᱚᱢ ᱠᱚ ᱤᱫᱤᱭᱟᱜ ᱞᱤᱧᱟ ᱟᱬᱜᱚᱢ ᱠᱮᱫᱟᱞᱤᱧ ᱟᱲᱮᱞᱤᱧ ᱞᱟᱜ ᱠᱮᱫᱟ ᱦᱩᱸ᱾ ᱚᱸᱰᱮ ᱠᱷᱚᱡ ᱫᱟᱜ ᱢᱟᱹᱰᱤ ᱠᱚ ᱡᱚᱢ ᱵᱟᱲᱟ ᱠᱟᱛᱮᱜ ᱫᱚ ᱢᱚᱱᱮᱭ ᱠᱟᱜᱼᱟ ᱞᱤᱧ ᱡᱮ ᱟᱲᱟᱜ ᱠᱚ ᱦᱩᱭᱩᱜ-ᱟ ᱰᱟᱝᱨᱤ ᱠᱚ ᱢᱮᱨᱚᱢ ᱠᱚ ᱦᱩᱸ᱾
ᱦᱩᱸ
ᱦᱚᱸᱭ ᱟᱞᱮᱥᱮᱜ ᱫᱚ ᱚᱝᱠᱟ ᱞᱮᱠᱟ ᱦᱚᱸ ᱵᱟᱭ ᱫᱟᱜᱫᱟ ᱦᱮᱸ᱾
ᱦᱩᱸ
ᱡᱮ ᱰᱷᱮᱨ ᱧᱚᱜ ᱮᱢ ᱞᱚᱥᱚᱫᱟ ᱦᱟᱸ ᱡᱟᱦᱟᱸ ᱛᱤᱱᱟᱹᱜ ᱚᱱᱟ ᱦᱚᱸ ᱱᱟᱦᱟᱸᱜ ᱚᱲᱟᱜ ᱦᱚᱲ ᱠᱚ ᱚᱝᱠᱟ ᱜᱟᱹᱪᱷᱤ ᱠᱚᱠᱚ ᱛᱩᱫ ᱫᱟ ᱦᱮᱸ᱾ ᱚᱱᱟ ᱠᱚ ᱛᱩ ᱤᱫᱤᱭᱟᱠᱚ ᱚᱸᱰᱮ ᱫᱤᱯᱤᱞ ᱤᱫᱤᱭᱟᱠᱚ᱾ ᱦᱮᱸ ᱚᱸᱰᱮ ᱤᱫᱤ ᱠᱟᱛᱮᱜ ᱨᱚᱦᱚᱭᱟᱠᱚ ᱦᱮᱸ᱾ ᱟᱨ ᱱᱟᱦᱟᱜ ᱟᱞᱮᱥᱮᱜ ᱫᱚ ᱚᱝᱠᱟ ᱢᱤᱜ ᱵᱤᱛᱟᱹ ᱚᱝᱠᱟ ᱯᱷᱟᱨᱟᱠ ᱯᱷᱟᱨᱟᱠ ᱠᱚ ᱨᱚᱦᱚᱭᱟ ᱦᱮᱸ᱾
ᱩᱸ
ᱟᱪᱪᱷᱟ ᱛᱟᱞᱦᱮ ᱟᱯᱮ ᱥᱮᱜ ᱫᱚ ᱚᱝᱠᱟ ᱛᱤᱱᱟᱹᱜ ᱯᱷᱟᱨᱟᱠ ᱯᱷᱟᱨᱟᱠ ᱦᱩᱲᱩ ᱠᱚ ᱨᱚᱦᱚᱭ ᱜᱮᱭᱟ?
ᱦᱮᱱ ᱟᱞᱮ ᱥᱮᱱ ᱦᱚᱸ ᱯᱷᱟᱨᱟᱠ ᱯᱷᱟᱨᱟᱠ ᱜᱮᱠᱚ ᱨᱚᱦᱚᱭ ᱛᱷᱮᱱᱟ᱾ ᱟᱨ ᱮᱠᱷᱚᱱ ᱫᱚ ᱦᱚᱸᱜᱼᱚᱭ ᱦᱩᱲᱩ ᱨᱮᱦᱚᱸᱭ ᱢᱮᱥᱤᱱ ᱠᱚ ᱦᱮᱡ ᱠᱟᱱᱟ᱾ ᱛᱟᱞᱦᱮᱱ ᱡᱟᱦᱟᱭᱟᱜ ᱞᱟᱹᱰᱩ ᱞᱟᱹᱴᱩᱱ ᱠᱷᱮᱛ ᱠᱚ ᱢᱮᱱᱟᱜ ᱛᱟᱠᱚᱣᱟ᱾
ᱦᱩᱸ
ᱩᱸ ᱩᱝᱠᱩ ᱠᱚᱫᱚᱱ ᱢᱤᱥᱤᱱ ᱛᱮᱜᱮ ᱠᱚ ᱨᱚᱦᱚᱭ ᱪᱚᱭ ᱫᱟ ᱟᱨ ᱾ ᱡᱟᱦᱟᱸᱭ ᱠᱚᱣᱟᱜ ᱫᱚ ᱠᱟᱹᱴᱤᱡ ᱧᱚᱜ ᱩᱱᱠᱩ ᱫᱚ ᱛᱷᱟᱞᱮ ᱚᱝᱠᱟᱜᱮ ᱯᱷᱟᱠ ᱯᱷᱟᱠ ᱜᱮ ᱱᱟᱥᱮᱱᱟᱜ ᱠᱚ ᱨᱚᱦᱚᱭ ᱧᱚᱜᱟᱭᱟ ᱾
ᱦᱮᱸ ᱾
ᱟᱲᱮ ᱞᱟᱜ ᱠᱚᱦᱚᱸ ᱮᱠᱷᱚᱱ ᱫᱚ ᱜᱟᱹᱫᱤᱣ ᱠᱟᱱᱟ ᱾ ᱜᱟᱹᱰᱤ ᱛᱮᱜᱮ ᱚᱱᱟ ᱛᱮᱜᱮ ᱠᱚ ᱥᱤ ᱪᱚᱭᱫᱟ ᱾ ᱚᱱᱟ ᱛᱮᱜᱮ ᱠᱚ ᱟᱲᱮ ᱦᱚᱸ ᱞᱟᱜᱚᱜ ᱠᱟᱱᱟ ᱛᱟᱞᱦᱮ ᱠᱷᱟᱱ ᱩᱱᱟᱹᱜ ᱾ ᱦᱚᱸ ᱠᱟᱹᱢᱤ ᱠᱚᱫᱚ ᱾
ᱦᱩᱸ, ᱟᱪᱪᱷᱟ ᱟᱪᱪᱷᱟ ᱟᱹᱰᱤ ᱱᱟᱯᱟᱭ ᱞᱟᱹᱭ ᱠᱮᱜ-ᱟ ᱦᱮᱸ ᱾
ᱚᱱᱛᱮ ᱫᱚ ᱚᱭ ᱫᱟᱜ ᱨᱮ ᱾ ᱦᱟᱹᱠᱩ ᱠᱚᱠᱚ ᱦᱮᱡ ᱵᱟᱲᱟᱜ ᱠᱟᱱ ᱜᱮᱭᱟ ᱥᱮ ᱾
ᱦᱩᱸ, ᱦᱮᱸ ᱦᱮᱡ ᱵᱟᱲᱟᱜ ᱠᱟᱱ ᱜᱮᱭᱟ ᱠᱚ ᱟᱨ ᱦᱮᱸ ᱟᱞᱮ ᱱᱚᱛᱮ ᱫᱚ ᱦᱟᱠᱩ ᱫᱚ ᱫᱚᱢᱮ ᱜᱮ ᱢᱮᱱᱟᱜ ᱠᱚᱣᱟ ᱦᱮᱸ ᱾ ᱞᱟᱦᱟᱛᱮᱯ ᱚᱡᱚᱝᱠᱟ ᱫᱟᱜ ᱤᱫᱤ ᱠᱟᱭᱟ ᱛᱟᱞᱦᱮ ᱚᱱᱟ ᱫᱟᱜ ᱨᱮ ᱢᱮᱱᱟᱜ ᱠᱚᱣᱟ ᱟᱨ ᱚᱝᱠᱟ ᱰᱷᱮᱨ ᱧᱚᱜ ᱫᱟᱜ ᱞᱮᱠᱷᱟᱡ ᱫᱚ ᱱᱟᱦᱟᱜ ᱾ ᱛᱚᱠᱷᱚᱱ ᱫᱚ ᱫᱟᱜ ᱟᱹᱛᱩ ᱟᱹᱛᱩ ᱟᱫᱚ ᱛᱦᱟᱞᱮ ᱠᱷᱟᱱ ᱚᱱᱟ ᱟᱹᱛᱩ ᱫᱟᱜ ᱨᱮ ᱾ ᱚᱱᱠᱟ ᱚᱰᱟᱣ ᱞᱮᱫ ᱴᱚᱨᱚᱰᱟᱝ ᱠᱚ ᱢᱚᱥᱟᱨᱤ ᱠᱚ ᱦᱩᱸ ᱾ ᱟᱨᱚ ᱡᱟᱦᱟᱸᱭ ᱾ ᱟᱫᱚ ᱟᱱᱮ ᱮᱴᱟᱜ ᱨᱚᱠᱚᱢ ᱢᱮᱱᱟᱜ ᱛᱟᱠᱚ ᱜᱮᱭᱟ ᱚᱱᱟ ᱠᱚ ᱦᱚᱠᱚ ᱚᱰᱟᱣ ᱵᱟᱲᱟᱭ ᱜᱮᱭᱟ ᱦᱩᱸ ᱾
ᱦᱩᱸ
ᱟᱨ ᱟᱹᱞᱤᱧ ᱫᱚ ᱱᱦᱟᱜ ᱚᱝᱠᱟ ᱢᱤᱫᱴᱟᱝ ᱜᱷᱟᱹᱴᱤ ᱞᱤᱧ ᱵᱮᱱᱟᱣ ᱦᱩᱸ ᱡᱟᱦᱟᱸ ᱫᱚ ᱚᱝᱠᱟ ᱾ ᱯᱮᱨᱟᱭ ᱜᱮᱞᱤᱧ ᱚᱰᱟᱣᱟ ᱚᱸᱰᱮ ᱫᱚ ᱦᱮᱸ ᱥᱮ ᱫᱤᱱᱟᱹᱢ ᱜᱮ ᱚᱱᱟ ᱴᱚᱨᱚᱰᱟᱝ ᱟᱨ ᱚᱱᱟ ᱾ ᱥᱤᱭᱟᱹᱲᱟᱝ ᱚᱱᱟ ᱞᱤᱧ ᱤᱫᱤ ᱠᱮᱫ ᱜᱮ ᱦᱩᱸ ᱚᱸᱰᱮᱞᱤᱧ ᱚᱰᱟᱣ ᱠᱟᱜᱼᱟ ᱟᱨ ᱾ ᱵᱟ ᱚᱱᱠᱟ ᱪᱟᱞᱟᱜ ᱟᱹᱞᱤᱧ ᱵᱷᱳᱨ ᱛᱮ ᱵᱟᱠᱟᱱ ᱥᱮᱛᱟᱜ ᱛᱮ ᱦᱮᱸ ᱾ ᱡᱚᱠᱷᱚᱱ ᱜᱮ ᱱᱟᱜ ᱮᱵᱷᱮᱱᱚᱝ ᱚᱞᱤᱧ ᱟᱨ ᱪᱮᱫ ᱚᱱᱠᱟ ᱵᱷᱚ ᱥᱮᱛᱟᱜ ᱥᱮ ᱠᱤᱵᱟ ᱵᱷᱳ ᱥᱮ ᱛᱚᱠᱷᱚᱱ ᱞᱤᱧ ᱾ ᱪᱟᱞᱟᱣᱮᱱ ᱜᱮ ᱦᱮᱸ ᱪᱟᱞᱟᱣ ᱠᱟᱛᱮᱫ ᱦᱟᱸᱜ ᱾
ᱦᱟᱹᱠᱩ ᱠᱚᱞᱤᱧ ᱠᱚᱴᱟ ᱟᱹᱜᱩ ᱠᱮᱫ ᱠᱚᱣᱟ ᱥᱟᱶᱛᱮ ᱚᱱᱟ ᱴᱚᱨᱚᱰᱟᱝ ᱦᱚᱸᱞᱤᱧ ᱟᱹᱜᱩ ᱛᱚᱨᱟᱭᱟ ᱾ ᱦᱮᱸ ᱵᱟᱝᱠᱷᱟᱱ ᱫᱚ ᱱᱟᱦᱟᱜ ᱚᱱᱟ ᱦᱚᱸᱠᱚ ᱾ ᱤᱛᱠᱤᱨ ᱟᱠᱚ ᱡᱟᱦᱟᱸᱭ ᱦᱚᱲ ᱠᱚ ᱦᱮᱸ ᱟᱨ ᱱᱚᱝᱠᱟ ᱧᱮᱞᱚᱜ ᱾ ᱠᱟᱱ ᱜᱮᱭᱟ ᱦᱟᱹᱠᱩ ᱠᱚᱦᱚᱸ ᱠᱚ ᱚᱱᱠᱟ ᱜᱚᱴᱟ ᱟᱛᱠᱤᱨ ᱮᱫ ᱠᱚᱜᱮᱭᱟ ᱠᱚ ᱡᱚᱠᱷᱚᱱ ᱡᱩᱫᱤ ᱛᱟᱭᱚᱢ ᱛᱮ ᱪᱟᱞᱟᱜ ᱦᱩᱭᱩᱜᱼᱟ ᱥᱮ ᱪᱮᱫ ᱮᱱ ᱦᱤᱞᱳᱜ ᱫᱚ ᱦᱛᱳᱛᱚ ᱾ ᱠᱟᱹᱴᱤᱡ ᱫᱮᱨᱤᱛᱮ ᱵᱮᱨᱮᱫ ᱦᱩᱭ ᱮᱱᱟ ᱦᱮᱸ ᱾
ᱦᱩᱸ,
ᱟᱫᱚ ᱛᱚᱠᱷᱚᱱ ᱫᱚ ᱱᱟᱦᱟᱜ ᱯᱩᱵ‌ ᱛᱮ ᱪᱟᱞᱟᱜ ᱾ ᱮᱱᱛᱮ ᱚᱱᱠᱟ ᱟᱹᱛᱠᱤᱨ ᱠᱚᱣᱟ ᱠᱚ ᱦᱮᱸ ᱾
ᱦᱩᱸ
ᱟᱪᱪᱷᱟ ᱟᱯᱮ ᱫᱚ ᱛᱟᱦᱚᱞᱮ ᱚᱱᱠᱟ ᱾ ᱴᱚᱨᱚᱰᱟᱝ ᱠᱚ ᱢᱚᱥᱟᱨᱤ ᱠᱚ ᱯᱮ ᱚᱰᱟᱣ ᱵᱟᱲᱟᱭ ᱜᱮᱭᱟ ᱥᱮ ᱵᱟᱝ ᱥᱮ? ᱟᱯᱮ ᱚᱱᱛᱮ ᱫᱚ ᱚᱱᱠᱟ ᱞᱮᱠᱟ ᱦᱟᱹᱠᱩ ᱠᱚ ᱵᱟᱹᱱᱩᱜ ᱟᱠᱟᱫ ᱠᱚᱣᱟ ᱦᱮᱸ ᱾
ᱦᱩᱸ ᱦᱟᱹᱠᱩ ᱠᱚᱫᱚ ᱢᱮᱱᱟᱜ ᱠᱟᱜ ᱠᱚᱜᱮᱭᱟ ᱱᱚᱜᱼᱚᱭ ᱾ ᱴᱟᱠᱴᱟᱨ ᱠᱚᱛᱮ ᱠᱚ ᱥᱤ ᱦᱚᱪᱚᱭ‌ ᱫᱟ ᱛᱟᱞᱦᱮ ᱠᱷᱟᱱ ᱦᱮᱡ ᱟᱠᱟᱱᱟ ᱠᱚ, ᱚᱱᱟ
ᱦᱮᱸ᱾
ᱩᱢᱟᱹᱝ ᱜᱟᱹᱰᱤ ᱛᱟᱭᱱᱚᱢ ᱛᱟᱭᱱᱚᱢ ᱛᱮ ᱱᱟᱪᱩᱨᱚᱜ ᱦᱩᱭᱩᱜ ᱠᱟᱱᱟ
ᱪᱚᱲᱜᱚᱡ ᱠᱚ ᱯᱩᱴᱷᱤ ᱠᱚᱜᱮ ᱥᱟᱵ ᱵᱟᱲᱟ ᱦᱩᱭᱩᱜ ᱠᱟᱱᱟ᱾ ᱟᱨ ᱢᱚᱥᱟᱨᱤ ᱠᱚ ᱚᱰᱟᱳ ᱦᱩᱭᱩᱜ ᱠᱟᱱᱟ ᱡᱟᱦᱟᱱ ᱡᱟᱦᱟᱸᱭ ᱜᱷᱟᱴᱤ ᱡᱟᱦᱟᱸᱭᱟᱜ ᱜᱷᱟᱴᱤ ᱠᱚ ᱢᱮᱱᱟᱜᱼᱟ ᱩᱱᱠᱩ ᱠᱚ ᱚᱰᱟᱣ ᱵᱟᱲᱟᱭ ᱛᱟᱦᱮᱱ ᱜᱮᱭᱟ ᱟᱞᱮᱭᱟᱜ ᱦᱚᱸ ᱢᱮᱱᱟᱜ ᱟᱫᱚ ᱴᱚᱨᱚᱰᱟᱝ ᱠᱚᱫᱚ ᱵᱟᱹᱱᱩᱜ ᱛᱟᱞᱤᱧᱟ᱾ ᱚᱱᱟᱛᱮ ᱵᱟᱹᱞᱤᱧ ᱚᱰᱟᱣ ᱛᱟᱦᱮᱱᱟ ᱚᱱᱠᱟ ᱜᱮ᱾ ᱠᱷᱮᱛ ᱟᱲᱮ ᱠᱚᱨᱮᱱ ᱡᱟᱦᱟᱸᱭ ᱪᱮᱫ ᱠᱚ ᱦᱟᱡᱩᱜᱼᱟ? ᱡᱟᱦᱟᱸᱴᱷᱮᱡ ᱫᱟᱜ ᱯᱟᱨᱚᱢᱚᱜ-ᱟ ᱦᱳᱭ ᱚᱱᱟ ᱠᱚᱨᱮᱱ ᱜᱮ ᱡᱷᱟᱹᱞᱤ ᱠᱚ ᱚᱰᱟᱣ ᱠᱟᱛᱮᱫ ᱯᱩᱴᱷᱤ ᱰᱟᱹᱲᱠᱟᱹ ᱠᱚ ᱩᱱᱠᱩ ᱜᱮ ᱞᱤᱧ ᱟᱹᱜᱩ ᱠᱚ ᱛᱟᱦᱮᱱᱟ
ᱦᱩᱸ᱾
ᱟᱨ ᱩᱸ ᱮᱠᱷᱚᱱ ᱫᱚ ᱩᱱᱟᱹᱜ ᱦᱚᱸ ᱦᱟᱹᱠᱩ ᱠᱚ ᱠᱚᱢ ᱤᱫᱤ ᱠᱟᱱᱟ᱾
ᱦᱮᱸ᱾
ᱞᱟᱦᱟᱛᱮᱱ ᱫᱚ ᱦᱟᱹᱠᱩ ᱠᱚ ᱰᱷᱮᱨ ᱠᱚ ᱛᱟᱦᱮᱸ ᱞᱮᱱᱟ᱾ ᱟᱨ ᱮᱠᱷᱚᱱ ᱫᱚ ᱠᱚᱢ ᱤᱫᱤᱣ ᱠᱟᱱᱟ ᱠᱚ ᱦᱮᱸ ᱥᱟᱨ ᱠᱚᱠᱚ ᱦᱤᱱᱟ ᱱᱤᱭᱟᱹ ᱠᱚᱠᱚ ᱞᱟᱜᱟᱣᱮᱜᱼᱟ ᱞᱟᱦᱟᱛᱮᱱ ᱫᱚ, ᱜᱩᱨᱤᱡ ᱠᱚᱛᱮ ᱜᱮᱠᱚ ᱞᱟᱜᱟᱣᱮᱫ ᱛᱟᱦᱮᱸᱛᱮ ᱦᱟᱹᱠᱩ ᱠᱚ ᱠᱚ ᱠᱷᱮᱛ ᱠᱚᱨᱮᱱ ᱥᱮ ᱜᱟᱰᱟ ᱠᱚᱨᱮᱱ ᱵᱷᱟᱞᱤ ᱠᱚ ᱥᱤᱵᱤᱞ ᱦᱚᱸᱠᱚ ᱥᱤᱵᱤᱞ ᱠᱟᱱ ᱛᱟᱦᱮᱱᱟ᱾ ᱟᱨ ᱱᱮᱛᱟᱨ ᱫᱚ ᱩᱱᱟᱹᱜ ᱫᱚ ᱵᱟᱠᱚ ᱥᱤᱵᱤᱞ ᱠᱟᱱᱟ᱾ ᱟᱨ ᱟᱯᱮ ᱥᱮᱱ ᱫᱚ ᱠᱟᱴᱠᱚᱢ ᱠᱚᱫᱚ ᱠᱚ ᱧᱟᱢᱚᱜ ᱛᱟᱦᱮᱱ ᱜᱮᱭᱟ?
ᱦᱮᱸ᱾
ᱦᱮᱸ ᱨᱚᱲ ᱠᱟᱹᱴᱤᱡ ᱢᱟᱱᱮ ᱵᱟᱝ ᱟᱸᱡᱚᱢ ᱡᱩᱛᱩᱜ ᱠᱟᱱ ᱛᱟᱢᱟ ᱟᱯᱮ ᱚᱱᱛᱮ ᱫᱚ ᱛᱟᱦᱚᱞᱮ ᱦᱚᱭ ᱫᱟᱭ ᱠᱤ?
ᱳᱭ ᱱᱚᱛᱮ ᱫᱚᱭ ᱦᱚᱭ ᱫᱟᱭ᱾
ᱦᱩᱸ᱾
ᱴᱟᱣᱟᱨ ᱠᱚᱦᱚᱸ ᱱᱟᱥᱮ ᱱᱟᱜ ᱰᱤᱥᱴᱟᱯ ᱛᱟᱦᱮᱱ ᱜᱮᱭᱟᱭ᱾
ᱦᱮᱸ᱾
ᱵᱟᱭ ᱧᱟᱢᱟᱭ ᱩᱱᱟᱹᱜ ᱫᱚ᱾
ᱟᱞᱮ ᱱᱚᱛᱮ ᱦᱚᱸ ᱚᱱᱠᱟ ᱦᱚᱭ ᱯᱷᱟᱸᱠᱟ ᱜᱮᱭᱟ ᱛᱚ, ᱛᱚ ᱟᱞᱮ ᱥᱮᱫ ᱱᱚᱛᱮ ᱫᱚ ᱡᱟᱹᱥ ᱛᱤᱜᱮ ᱦᱚᱭᱟ ᱦᱩᱸ ᱟᱨ ᱱᱚᱝᱠᱟ ᱟᱞᱮ ᱥᱮᱫ ᱫᱚ ᱚᱱᱠᱟ ᱥᱩᱨ ᱥᱩᱯᱩᱨ ᱠᱚᱨᱮ ᱚᱱᱠᱟ ᱞᱮᱠᱟ ᱫᱟᱨᱮ ᱱᱟᱹᱲᱤ ᱥᱮ ᱵᱤᱨᱼᱵᱩᱨᱩ ᱠᱚᱦᱚᱸ ᱵᱟᱹᱱᱩᱜᱼᱟ᱾
ᱦᱩᱸ᱾
ᱠᱷᱟᱡ ᱚᱱᱠᱟ ᱯᱷᱟᱸᱠᱟ ᱜᱮᱛᱮ ᱡᱟᱹᱥᱛᱤ ᱜᱮᱭ ᱦᱚᱭᱟ᱾ ᱟᱨ ᱱᱳᱣᱟ ᱠᱚᱫᱚ ᱫᱟᱨᱮ ᱱᱟᱹᱲᱤ ᱠᱚᱫᱚ ᱥᱩᱨ ᱚᱲᱟᱜ ᱥᱩᱨ ᱥᱩᱯᱩᱨ ᱠᱚᱨᱮ ᱛᱟᱦᱮᱸ ᱦᱚᱸ ᱵᱟᱝ ᱱᱟᱯᱟᱭᱟ, ᱦᱮᱸ᱾ ᱪᱮᱫᱟᱜ ᱵᱟᱝ ᱥᱮ ᱚᱱᱟ ᱫᱚ ᱱᱟᱦᱟᱜ ᱚᱱᱠᱟ ᱡᱳᱨ ᱡᱳᱨ ᱡᱟᱦᱟᱸ ᱫᱚ ᱚᱱᱠᱟ ᱵᱟᱹᱭᱥᱟᱹᱠᱷ ᱵᱚᱸᱜᱟ ᱦᱚᱭ ᱫᱟᱜ ᱦᱩᱰᱩᱨ ᱵᱤᱡᱽᱞᱤ ᱛᱮᱜ ᱫᱟᱜᱟᱭ ᱛᱚ, ᱛᱚᱠᱷᱚᱱ ᱫᱚ ᱱᱟᱦᱟᱜ ᱵᱚᱱ ᱵᱟᱲᱟᱭ ᱜᱮᱭᱟ ᱚᱱᱟ ᱡᱟᱦᱟ ᱫᱚ ᱠᱚ ᱞᱟᱹᱭ-ᱟ ᱚᱱᱟ ᱠᱟᱭ ᱠᱟᱞ ᱵᱟᱹᱭᱥᱟᱹᱠᱷᱤ ᱡᱷᱚᱲ ᱦᱮᱸ᱾
ᱦᱩᱸ᱾
ᱚᱱᱟ ᱠᱚ ᱦᱤᱡᱩᱜ ᱜᱮᱭᱟ ᱛᱚ᱾ ᱟᱫᱚ ᱩᱱ ᱡᱚᱠᱷᱮ ᱫᱚ ᱡᱟᱹᱥᱛᱤ ᱦᱚᱭ ᱛᱮ ᱚᱱᱠᱟ ᱚᱲᱟᱜ ᱥᱩᱨ ᱠᱚ ᱨᱮᱱᱟᱜ ᱫᱟᱨᱮ ᱱᱟᱹᱲᱤ ᱠᱚ ᱨᱟᱹᱯᱩᱫ ᱞᱮᱱᱠᱟᱱ ᱫᱚ ᱱᱟᱦᱟᱜ ᱚᱲᱟᱜ ᱨᱮ ᱜᱮ ᱧᱩᱨᱩᱜᱼᱟ᱾ ᱦᱮᱸ᱾
ᱦᱩᱸ᱾
ᱟᱨ ᱱᱮᱛᱟᱨ ᱫᱚ ᱱᱟᱜ ᱧᱮᱞᱚᱜ ᱠᱟᱱᱟ ᱦᱚᱸᱜᱼᱚᱭ
ᱦᱚᱨ, ᱦᱚᱨ ᱛᱮ ᱥᱮ ᱦᱚᱨ ᱫᱷᱟᱨᱮ ᱫᱷᱟᱨᱮ ᱛᱮ ᱚᱱᱠᱟ ᱫᱟᱨᱮ ᱠᱚ ᱠᱚ ᱨᱚᱦᱚᱭ ᱫᱟ ᱚᱱᱮ ᱚᱱᱠᱟ ᱦᱚᱨ ᱫᱷᱟᱨᱮ ᱨᱮᱱ ᱫᱟᱨᱮ ᱨᱚᱦᱚᱭ ᱫᱚ ᱤᱧ ᱫᱚᱧ ᱞᱟᱹᱭ-ᱟ ᱮᱠᱟᱞ ᱜᱮ ᱱᱚᱣᱟ ᱫᱚ ᱠᱚᱨᱟᱣ ᱵᱟᱝ ᱠᱟᱱ ᱛᱟᱵᱚᱱᱟ ᱪᱮᱫᱟᱜ ᱵᱟᱝ ᱢᱟ ᱦᱚᱨ ᱨᱮ ᱦᱤᱡᱩᱜ ᱥᱮᱱ ᱵᱩᱱᱳ ᱦᱮᱸ, ᱦᱮᱸ ᱢᱤᱫ ᱥᱮᱫ ᱛᱚ ᱵᱷᱟᱜᱮ ᱜᱮᱭᱟ ᱢᱤᱫ ᱥᱮᱫ ᱛᱮᱫᱚ ᱵᱟᱲᱤᱡ ᱦᱮᱸ ᱵᱷᱟᱜᱤ ᱫᱤᱠ ᱫᱚ ᱦᱩᱭᱩᱜ ᱠᱟᱱᱟ ᱱᱚᱣᱟ ᱡᱮ, ᱱᱚᱸᱜᱼᱚᱭ ᱱᱚᱝᱠᱟ ᱥᱤᱛᱩᱝ ᱫᱤᱱ ᱠᱚ ᱦᱚᱨ ᱞᱮ ᱦᱤᱡᱩᱜ ᱪᱟᱞᱟᱜ ᱦᱮᱸ ᱥᱤᱛᱩᱝ ᱞᱮᱢ ᱠᱷᱟᱡ ᱩᱢᱩᱞ ᱜᱚᱫᱚᱜ ᱟᱢ ᱥᱮ᱾ ᱫᱟᱨᱮ ᱵᱩᱴᱟᱹ ᱨᱮᱢ ᱫᱩᱲᱩᱵ ᱜᱚᱫᱚᱜᱼᱟ ᱦᱮᱸ᱾
ᱦᱩᱸ, ᱾
ᱟᱨ ᱱᱟᱦᱟᱜ ᱚᱱᱠᱟ ᱦᱚᱭ ᱫᱟᱜ ᱫᱤᱱ ᱫᱚ ᱦᱚᱭ ᱟᱭ ᱫᱟᱜ-ᱟᱭ ᱫᱚᱢᱮ ᱡᱩᱨ ᱦᱮᱸ ᱟᱨ ᱱᱟᱦᱟᱜ ᱚᱱᱠᱟ ᱫᱟᱨᱮ ᱠᱚ ᱵᱚᱦᱚᱜ ᱠᱚᱨᱮ ᱨᱟᱹᱯᱩᱫ ᱧᱩᱨᱟᱢ ᱠᱷᱟᱱ ᱫᱚ ᱛᱚᱠᱷᱚᱱ ᱫᱚ᱾ ᱵᱟᱡᱟᱜ ᱟᱢ ᱦᱩᱸ ᱟᱨ ᱱᱟᱦᱟᱜ ᱛᱤᱱᱟᱹᱜ, ᱢᱟᱨᱟᱝ ᱫᱟᱨᱮ ᱪᱚᱝ ᱨᱟᱹᱯᱩᱫ ᱧᱩᱨᱩᱣᱟᱜ ᱟᱢᱮᱼᱜᱮ ᱦᱮᱸ᱾ ᱟᱨ ᱚᱱᱠᱟ ᱦᱚᱭ ᱫᱟᱜ ᱥᱚᱢᱚᱭ ᱫᱚ ᱦᱟᱸᱜ ᱦᱚᱲ ᱠᱚᱫᱚ ᱵᱟᱝ ᱠᱚ ᱦᱤᱡᱩᱜ ᱥᱮᱱᱚᱜ ᱜᱮᱭᱟ ᱛᱚ ᱚᱱᱠᱟ ᱞᱮᱠᱟ ᱦᱩᱸ᱾
ᱦᱩ
ᱛᱚᱠᱷᱚᱱ ᱫᱚ ᱱᱟᱦᱟᱜ ᱚᱠᱚᱭ ᱜᱮ ᱵᱟᱠᱚ ᱧᱮᱞ ᱢᱮᱭᱟ ᱦᱩᱸ ᱥᱮ᱾ ᱪᱮᱫ ᱦᱚᱸ ᱵᱟᱢ ᱱᱤᱡᱮ ᱦᱚᱸ ᱵᱟᱢ ᱪᱮᱫ ᱦᱚᱸ ᱵᱟᱢ ᱪᱤᱠᱟᱹ ᱫᱟᱲᱮᱭᱟᱜᱼᱟ ᱢᱟ ᱱᱟᱜᱼᱚᱭ, ᱾ ᱦᱟᱱᱟ ᱰᱟᱱ ᱫᱟᱨᱮ ᱰᱟᱹᱨ ᱨᱟᱹᱯᱩᱫ ᱠᱟᱛᱮᱫ ᱧᱩᱨ ᱠᱟᱜ ᱢᱮ, ᱦᱮᱸ
ᱦᱩᱸ᱾
ᱱᱚᱜᱚ ᱱᱚᱝᱠᱟ ᱦᱚᱸᱜᱚᱱᱟ ᱜᱮ ᱢᱤᱫᱴᱟᱝ ᱚᱱᱟ ᱦᱚᱨ ᱫᱷᱟᱨᱮ ᱨᱚᱦᱚᱭ ᱨᱮᱱᱟ ᱫᱚ ᱢᱤᱫ ᱥᱮᱫ ᱛᱮ ᱫᱚ ᱥᱩᱵᱤᱫᱟ ᱜᱮᱭᱟ ᱟᱨ ᱢᱤᱫ ᱥᱮ ᱛᱮ ᱫᱚ ᱚᱥᱩᱵᱤᱫᱟ ᱜᱮᱭᱟ ᱦᱮᱸ᱾
ᱦᱮᱸ
ᱟᱪᱪᱷᱟ ᱟᱢ ᱱᱚᱣᱟ ᱞᱟᱹᱭ ᱛᱮ ᱛᱷᱟᱞᱮ ᱪᱮᱫ ᱮᱢ ᱞᱟᱹᱭ-ᱟ?
ᱦᱩᱸ ᱦᱚᱨ ᱫᱟᱨᱮ ᱨᱮ ᱚᱱᱮ ᱵᱮᱱ ᱞᱟᱹᱭ ᱠᱮᱫ ᱥᱩᱵᱤᱫᱟ ᱦᱚᱸ ᱥᱩᱵᱤᱫᱷᱟ ᱜᱮᱭᱟ᱾ ᱟᱨ ᱤᱱᱠᱟᱹ
ᱫᱟᱜ ᱡᱟᱹᱯᱩᱫ ᱫᱤᱱ ᱫᱚ ᱟᱨᱚ ᱦᱚᱭ᱾ ᱚᱱᱠᱟᱭ ᱦᱚᱭ ᱠᱷᱟᱱ ᱜᱮᱫᱚ ᱫᱟᱨᱮ ᱠᱚ ᱵᱩᱡᱩᱨᱚᱜ ᱛᱟᱦᱮᱱ ᱜᱮᱭᱟ᱾
ᱦᱩᱸ᱾
ᱟᱹᱞᱤᱧ ᱞᱤᱧ ᱢᱮᱱᱟ ᱫᱟᱨᱮ ᱫᱚ ᱦᱚᱨ ᱫᱟᱨᱮ ᱫᱚ ᱨᱚᱦᱚᱭ ᱫᱚ ᱴᱷᱤᱠ ᱫᱚ ᱴᱷᱤᱠ ᱜᱮᱭᱟ᱾
ᱦᱮᱸ᱾
ᱢᱤᱫ ᱥᱟᱜᱤᱧ ᱧᱚᱜ ᱨᱮᱜᱮ ᱨᱚᱦᱚᱭ ᱦᱚᱸ ᱵᱟᱹᱞᱤᱱ ᱦᱩᱭᱩᱜᱼᱟ᱾ ᱟᱨᱚ ᱦᱚᱸᱜᱼᱚᱭ ᱭ ᱡᱮ ᱥᱤᱛᱩᱝ ᱠᱚ ᱪᱟᱞᱟᱣ ᱵᱟᱲᱟ ᱛᱟᱦᱮᱱ ᱜᱮᱭᱟ ᱡᱟᱦᱟᱱ ᱠᱚ ᱵᱟᱡᱟᱨ᱾ ᱦᱮᱸ ᱩᱢᱩᱞ ᱩᱢᱩᱞᱠᱚ ᱦᱚᱸ ᱚᱸᱰᱮ ᱥᱮ ᱫᱩᱲᱩᱵ ᱠᱟᱛᱮᱜ ᱱᱟᱥᱮ ᱱᱟᱜ ᱜᱟᱞᱢᱟᱨᱟᱣ ᱠᱚ
ᱦᱩᱸ ᱟᱪᱪᱷᱟ ᱟᱹᱰᱤ ᱱᱟᱯᱟᱭ ᱮᱢ ᱞᱟᱹᱭ ᱠᱮᱜᱼᱟ᱾ ᱦᱩᱸ ᱟᱹᱰᱤ ᱱᱟᱯ ᱱᱟᱯᱟᱭ ᱮᱢ ᱞᱟᱹᱭ ᱠᱮᱜᱼᱟ, ᱟᱨ ᱚᱱᱠᱟᱜᱮ ᱟᱨ ᱱᱟᱦᱟᱜ ᱱᱮᱛᱟᱨ ᱫᱚ ᱧᱮᱞᱚᱜ ᱠᱟᱱᱟ ᱚᱱᱠᱟ ᱵᱷᱟᱜᱮ ᱞᱮᱠᱟ ᱚᱱᱠᱟ ᱫᱟᱨᱮ ᱱᱟᱹᱲᱤ ᱠᱚᱦᱚᱸ ᱵᱟᱝ ᱦᱩᱭᱩᱜ ᱠᱟᱱᱟ᱾
ᱦᱮᱸ ᱚᱱᱟ ᱠᱚᱦᱚᱸ ᱠᱟᱱᱟ ᱟᱨ ᱱᱟᱜᱼᱚᱭ ᱡᱟᱸᱦᱟ ᱞᱮᱠᱟ ᱧᱮᱞᱚᱜ ᱠᱟᱱᱟ ᱡᱮ ᱫᱟᱬᱟᱱ ᱱᱤᱦᱟᱹ ᱫᱤᱱ ᱫᱤᱱ ᱛᱮ ᱚᱱᱟ ᱠᱚ ᱱᱟᱥᱟᱣ ᱤᱫᱤᱜ ᱠᱟᱱᱟ ᱥᱮ ᱵᱷᱟᱹᱜᱤ ᱞᱮᱠᱟ ᱵᱟᱝ ᱦᱩᱭᱩᱜ ᱠᱟᱱᱟ‌ ᱦᱮᱸ᱾ ᱟᱨ ᱱᱚᱣᱟ ᱠᱚ ᱵᱷᱟᱜᱤ ᱵᱟᱝ ᱨᱮᱱᱟᱜ ᱠᱟᱨᱚᱱ ᱫᱚ ᱱᱟ ᱱᱚᱜᱼᱚᱭ ᱵᱤᱨᱼᱵᱩᱨᱩ ᱠᱚ ᱢᱟᱜ ᱩᱡᱟᱹᱲ ᱠᱟᱛᱮᱫ ᱱᱚᱦᱜᱼᱚᱭ ᱞᱟᱹᱭ ᱦᱤ ᱜᱟᱱᱚᱜᱼᱟ ᱡᱮ ᱥ ᱚᱱᱟ ᱠᱚᱞ ᱠᱟᱨᱠᱷᱟᱱᱟ ᱥᱮ ᱯᱷᱮᱠᱴᱨᱤ ᱠᱚᱠᱚ ᱵᱮᱱᱟᱣᱫᱟ ᱦᱮᱸ
ᱦᱩᱸ
ᱟᱨ ᱚᱸᱰᱮ ᱠᱷᱚᱱᱟᱜ ᱡᱟᱸᱦᱟ ᱡᱟᱦᱟᱸ ᱚᱱᱟ ᱫᱷᱩᱣᱟᱹ ᱠᱩ ᱩᱰᱩᱠᱚᱜ ᱠᱟᱱᱟ ᱚᱱᱟ ᱠᱷᱟᱹᱛᱤᱨ ᱛᱮᱜᱮ ᱵᱟᱹᱲᱤᱡᱚᱜ ᱠᱟᱱᱟ᱾ ᱦᱩᱸ ᱚᱱᱟ ᱥᱟᱶᱛᱮ ᱦᱚᱭᱼᱦᱤᱸᱥᱤᱫ ᱠᱚᱦᱚ ᱵᱟᱹᱲᱤᱡᱚᱜ ᱠᱟᱱᱟ, ᱦᱩᱸ᱾ ᱚᱱᱟ ᱠᱚ ᱟᱵᱚ ᱠᱚᱢ ᱠᱚᱨᱟᱣ ᱦᱩᱭᱩᱜ ᱛᱟᱵᱚᱱᱟ, ᱦᱩᱸ ᱡᱟᱛᱮ ᱟᱵᱚᱣᱟᱜ ᱱᱟᱯᱟᱭ ᱦᱚᱸ ᱦᱩᱭᱩᱜ ᱢᱟ ᱚᱱᱟ ᱠᱚᱞ ᱠᱟᱰᱟ ᱠᱟᱨᱠᱷᱟᱱᱟ ᱠᱚᱦᱚᱸ ᱵᱮᱱᱟᱣ ᱠᱟᱛᱮᱫ ᱨᱮᱸᱦᱚ᱾ ᱦᱩᱸ
ᱦᱩᱸ
ᱛᱮ ᱚᱱᱠᱟ ᱞᱮᱠᱟ ᱵᱟᱝ ᱠᱷᱚᱛᱤ ᱢᱟ ᱵᱮᱱᱟᱣ ᱟᱵᱚᱱ ᱢᱮᱱᱠᱷᱟᱱ ᱠᱚᱢ ᱵᱚᱱ ᱵᱮᱱᱟᱣ ᱢᱟ, ᱦᱩᱸ ᱱᱤᱛᱚᱜ ᱫᱚ ᱱᱟᱦᱟᱜ ᱡᱟᱦᱟᱸ ᱞᱮᱠ ᱠᱟ ᱪᱮᱞᱟᱜ ᱠᱟᱱᱟ ᱚᱱᱠᱟ ᱠᱚᱞ ᱠᱟᱨᱠᱷᱟᱱᱟ ᱠᱚ ᱵᱮᱱᱟᱣ ᱞᱟᱹᱠᱛᱤ ᱢᱮᱱᱟᱜ ᱛᱟᱵᱚᱱᱟ, ᱦᱩᱸ᱾
ᱦᱩᱸ
ᱵᱟᱝ ᱵᱮᱱᱟᱣ ᱞᱮᱠᱷᱟᱱ ᱫᱚ ᱱᱟᱦᱟᱜ ᱦᱮᱸ ᱪᱮᱫ ᱜᱮ ᱵᱟᱝ ᱦᱩᱭᱩᱜ ᱛᱟᱵᱚᱱᱟ ᱟᱨ ᱪᱮ, ᱟᱢ ᱪᱮᱫ ᱮᱢ ᱞᱟᱹᱭᱟ ᱱᱚᱣᱟ ᱞᱟᱹᱭ ᱛᱮ?
ᱦᱮᱸ ᱠᱚᱞ ᱠᱟᱨᱠᱷᱟᱱᱟ ᱠᱚ ᱵᱮᱱᱟᱣ ᱫᱚ ᱞᱟᱹᱠᱛᱤ ᱠᱟᱱ ᱛᱟᱵᱚᱱ ᱜᱮᱭᱟ, ᱪᱮᱫᱟᱜ ᱥᱮ ᱠᱟᱹᱢᱤ ᱠᱚᱦᱚᱸ ᱦᱟᱱᱟ ᱦᱟᱜ ᱵᱟᱝ ᱧᱟᱢᱚᱜᱼᱟ᱾ ᱟᱨ ᱵᱟᱵᱮᱱ ᱠᱟᱹᱢᱤ ᱞᱮᱠᱷᱟᱱ ᱫᱚ